ᱚᱦ ᱦᱮᱞᱳ?
ᱡᱚᱦᱟᱨ ᱜᱮ᱾
ᱦᱮᱸ ᱡᱚᱦᱟᱨ ᱜᱮ ᱱᱟᱯᱟᱭ ᱜᱮᱛᱚ ᱪᱮᱫ ᱦᱮᱸ ᱟᱸᱡᱚᱢᱚᱜ ᱠᱟᱱᱟ᱾
ᱚ ᱵᱮᱥ ᱴᱷᱤᱠ ᱛᱮᱜᱮ ᱟᱸᱡᱚᱢᱚᱜ ᱠᱟᱱᱟ ᱛᱚ?
ᱞᱟᱹᱭ-ᱮᱫ ᱟᱞᱤᱧ ᱱᱟᱯᱟᱭ ᱜᱮᱛᱚ?
ᱦᱮᱞᱳ? ᱦᱳᱭ ᱱᱟᱯᱟᱭ ᱜᱮ ᱟᱯᱮ ᱜᱮ ᱪᱮᱫ ᱞᱮᱠᱟ ᱟᱸᱡᱚᱢᱮᱜ ᱟᱵᱮᱱ? ᱟᱹᱞᱤᱧᱟᱜ ᱨᱚᱲ ᱵᱮᱱ ᱟᱸᱡᱚᱢᱮᱜ ᱠᱟᱱᱟ ᱠᱤ? ᱦᱮᱞᱳ? ᱦᱳᱭ ᱚᱱᱟ ᱜᱮ ᱠᱤᱞᱭᱟᱨ ᱜᱮᱭᱟ ᱛᱚ?
ᱞᱟᱹᱭ ᱫᱟᱞᱤᱧ ᱟᱸᱡᱚᱢ ᱫᱟᱞᱤᱧ᱾
ᱚ ᱟᱪᱪᱷᱟ ᱪᱮᱜ ᱠᱚᱯᱮ ᱪᱮᱠᱟ ᱵᱟᱲᱟᱭᱮᱜ ᱠᱟᱱᱟ?
ᱪᱮᱜ ᱟᱫᱚ ᱵᱮᱱ ᱪᱤᱠᱟᱹᱭᱟ ᱮᱠᱷᱚᱱ ᱫᱚ ᱨᱚᱦᱚᱭ ᱥᱤᱡᱤᱱ ᱠᱟᱱᱟ ᱫᱟᱜ ᱦᱚᱸ ᱚᱝᱠᱟ ᱞᱮᱠᱟ ᱵᱟᱭ ᱫᱟᱜ ᱫᱟ᱾ ᱪᱮᱫ ᱨᱚᱦᱚᱭ ᱦᱳᱭᱳᱜ ᱠᱟᱱᱟ ᱴᱩᱠᱴᱟᱠ ᱟᱨᱠᱤ ᱵᱟᱹᱭᱦᱟᱹ ᱟᱵᱮᱱ ᱪᱮᱫ ᱠᱚᱵᱮᱱ ᱪᱤᱠᱟᱹᱭ ᱫᱟ?
ᱟᱯᱮ ᱥᱮᱱ ᱢᱟ ᱨᱚᱦᱚᱭ ᱠᱚᱦᱚᱸ ᱯᱮ ᱮᱛᱚᱦᱚᱵ ᱮᱱᱟ ᱟᱞᱮ ᱥᱮᱱ ᱢᱟ ᱚᱱᱟ ᱴᱩᱠᱴᱟᱠ ᱦᱚᱸ ᱨᱚᱦᱚᱭ ᱵᱟᱝ ᱦᱩᱭᱩᱜ ᱠᱟᱱᱟ᱾
ᱦᱩᱸ ᱫᱟᱜ ᱡᱟᱹᱲᱤ ᱵᱟᱹᱱᱩᱜᱼᱟ ᱥᱮ ᱪᱮᱫ?
ᱫᱟᱜ ᱜᱮ ᱵᱟᱭ ᱡᱟᱹᱲᱤᱭ ᱠᱟᱜᱼᱟ ᱚᱝᱠᱟ ᱫᱟᱜ ᱢᱟᱭ ᱡᱟᱹᱲᱤᱭᱮᱜ ᱜᱮᱭᱟ ᱢᱮᱱᱠᱷᱟᱱ ᱱᱚᱝᱠᱟ ᱠᱷᱮᱛ ᱨᱮᱜᱮ ᱵᱟᱝ ᱞᱟᱜᱟᱜ ᱠᱟᱱᱟ᱾
ᱚ᱾
ᱟᱨ ᱵᱟᱨ ᱯᱮ ᱫᱤᱱ ᱠᱷᱚᱱ ᱫᱚ ᱟᱞᱮ ᱥᱮᱱ ᱫᱟᱜ ᱦᱚᱸ ᱵᱟᱭ ᱫᱟᱜ ᱟᱠᱟᱫᱟ᱾ ᱟᱞᱮ ᱥᱮᱱ ᱫᱚ ᱵᱟᱨ ᱯᱮ ᱫᱤᱱ ᱦᱩᱭ ᱮᱱᱟ ᱵᱟᱭ ᱫᱟᱜ ᱟᱠᱟᱫᱟ᱾
ᱚ ᱵᱟᱵᱟ ᱨᱮ ᱛᱚ ᱪᱟᱨᱟ ᱠᱚ ᱜᱤᱰᱤ ᱦᱳᱭ ᱠᱟᱱᱟ ᱛᱚ?
ᱪᱟᱨᱟ ᱠᱚᱫᱚ ᱞᱮ ᱜᱤᱰᱤ ᱟᱠᱟᱫᱟ ᱢᱮᱱᱠᱷᱟᱱ ᱥᱤᱭᱚᱜ ᱠᱚᱫᱚ ᱱᱟᱦᱟᱸᱜ ᱵᱟᱭ ᱦᱩᱭ ᱟᱠᱟᱱᱟ ᱦᱳᱭ ᱥᱮ᱾
ᱚ᱾ ᱛᱟᱦᱚᱞᱮ ᱪᱟᱥ ᱪᱮᱫ ᱛᱮ ᱯᱮ ᱪᱟᱥ ᱮᱫᱟ ᱱᱮᱛᱟᱨ ᱫᱚ ᱰᱟᱹᱝᱜᱽᱨᱤ ᱱᱟᱦᱮᱞ ᱥᱮ ᱴᱟᱠᱴᱟᱨ ᱠᱚᱛᱮ ᱜᱮ?
ᱱᱤᱛᱚᱜ ᱢᱟᱵᱚᱱ ᱧᱮᱞᱮᱫ ᱠᱟᱱᱟ, ᱰᱟᱹᱝᱜᱽᱨᱤ ᱱᱟᱦᱮᱞ ᱠᱚᱢᱟ ᱟᱹᱰᱤ ᱠᱚᱢ ᱜᱮᱠᱚ ᱪᱟᱥᱚᱜ ᱠᱟᱱᱟ ᱴᱨᱟᱠ ᱴᱨᱟ ᱠᱚᱜᱮ ᱠᱚ ᱞᱟᱜᱟᱣᱮᱫᱼᱟ ᱦᱳᱭ ᱥᱮ,
ᱦᱮᱸ ᱦᱮᱸ, ᱟᱞᱮ ᱥᱮ ᱟᱞᱮ ᱥᱮᱫ ᱫᱚ ᱵᱟᱱᱟᱨ ᱜᱮ, ᱰᱟᱹᱝᱜᱽᱨᱤ ᱱᱟᱦᱮᱞ ᱛᱮᱦᱚᱸ ᱠᱚ ᱪᱟᱥ ᱜᱮᱭᱟ ᱟᱨᱠᱤ,
ᱦᱮᱸ ᱰᱟᱹᱝᱜᱽᱨᱤ ᱱᱟᱦᱮᱞ ᱠᱟᱨᱚᱱ ᱫᱚ ᱦᱩᱭᱩᱜ ᱠᱟᱱᱟ, ᱡᱟᱦᱟᱸᱭ ᱠᱚᱨᱮ ᱢᱮᱱᱟᱜ ᱠᱚᱛᱟ ᱵᱚᱱᱟ ᱮᱱᱠᱷᱟᱱ ᱫᱚ ᱰᱟᱹᱝᱜᱽᱨᱤ ᱱᱟᱦᱮᱞ ᱛᱮᱵᱚᱱ ᱪᱟᱥ ᱠᱮᱭᱟ,
ᱡᱟᱦᱟᱸᱭ ᱠᱚᱨᱮ ᱵᱟᱹᱱᱩᱜ ᱠᱚᱛᱟ ᱵᱚᱱᱟ, ᱮᱱᱠᱷᱟᱱ ᱫᱚ ᱵᱟᱝ ᱦᱩᱭᱩᱜ ᱠᱟᱱᱟ ᱦᱳᱭ ᱥᱮ,
ᱦᱩᱸ ᱟᱫᱚ ᱪᱮᱫᱠᱟ ᱢᱟᱱᱮ ᱴᱨᱟᱠᱴᱟᱨ ᱛᱮ ᱠᱷᱟᱡ ᱫᱚ ᱠᱟᱹᱢᱤ ᱠᱚ ᱞᱟᱦᱟ ᱤᱫᱤᱜᱼᱟ ᱡᱚᱞᱫᱤ ᱡᱚᱞᱫᱤ, ᱰᱟᱹᱝᱜᱽᱨᱤ ᱱᱟᱦᱮᱞ ᱫᱚ ᱠᱟᱹᱴᱤᱡ ᱫᱮᱨᱤᱜᱼᱟ ᱟᱨᱠᱤ, ᱟᱫᱚ ᱩᱝᱠᱩ ᱫᱚ ᱮᱢᱟᱨᱡᱮᱱᱥᱤ ᱞᱟᱹᱜᱤᱫ ᱫᱚᱦᱚ ᱵᱟᱲᱟ ᱦᱩᱭ ᱠᱟᱱᱟ᱾
ᱦᱳᱭ, ᱦᱳᱭ, ᱟᱨ ᱵᱚᱱ ᱞᱟᱹᱭ ᱠᱮᱭᱟ ᱡᱮᱢᱚᱱ ᱮᱱᱛᱮᱫ, ᱚᱱᱟ ᱞᱟᱹᱜᱤᱫ ᱦᱚᱲ ᱠᱚᱦᱚᱸ ᱠᱚ ᱫᱚᱨᱠᱟᱨᱚᱜᱼᱟ ᱥᱮ ᱰᱟᱹᱝ ᱨᱮᱱ ᱠᱚ ᱧᱮᱞ ᱠᱚ ᱞᱟᱹᱜᱤᱫ ᱛᱮ, ᱟᱫᱚ ᱚᱱᱮ ᱚᱱᱟ ᱞᱮᱠᱟ ᱛᱮ ᱡᱚᱛᱚ ᱦᱚᱲ ᱫᱚ ᱱᱟᱦᱟᱜ ᱵᱟᱝᱵᱚᱱ ᱫᱚᱦᱚ ᱫᱟᱲᱤᱭᱣᱟᱠᱩ ᱠᱟᱱᱟ, ᱠᱟᱨᱚᱱ ᱚᱲᱟᱜ ᱠᱚᱨᱮ ᱚᱱᱠᱟ ᱵᱟᱝ ᱵᱚᱱ ᱛᱟᱦᱮᱱ ᱠᱟᱱᱟ᱾ ᱥᱮ, ᱚᱠ ᱠᱚᱭ ᱧᱮᱞ ᱠᱚᱣᱟ ᱛᱚ ᱚᱱᱮ ᱚᱱᱟ ᱦᱚᱸ ᱠᱟᱱᱟ ᱢᱤᱫᱽᱴᱮᱱ, ᱩᱱᱤ ᱢᱤᱫᱽᱴᱮᱱ ᱩᱱᱤ ᱧᱮᱞᱮ ᱞᱟᱹᱜᱤᱫ ᱩᱱᱤ ᱛᱟᱭᱚᱢ ᱨᱮ ᱦᱚᱲ ᱫᱚᱨᱠᱟᱨ ᱦᱳᱭᱥᱮ,
ᱦᱟᱸ ᱦᱳᱭ ᱦᱳᱭ, ᱚᱱᱟ ᱫᱚ ᱡᱚᱛᱷᱟᱛ ᱠᱟᱛᱷᱟ ᱠᱟᱱ ᱜᱮᱭᱟ, ᱟᱨ ᱱᱤᱛᱚᱜ ᱢᱟ ᱵᱟᱭᱨᱮ ᱫᱤᱥᱚᱢ ᱜᱮ ᱵᱮᱥᱤ ᱵᱚᱱ ᱪᱟᱞᱟᱜ ᱠᱟᱱᱟ ᱥᱮ, ᱟᱫᱚ ᱚᱲᱟᱜ ᱨᱮᱫᱚ ᱚᱠᱚᱭ ᱛᱟᱦᱮᱱᱟ ᱵᱟᱝ, ᱟᱭᱩ ᱵᱟᱵᱟ ᱮᱠᱞᱟ ᱠᱤᱱ ᱛᱟᱦᱮᱱᱟ ᱩᱱᱠᱤᱱ ᱫᱚ ᱰᱟᱹᱝᱨᱤ ᱠᱤᱱ ᱵᱟᱜᱟᱣ ᱠᱚᱣᱟ ᱥᱮ ᱟᱹᱠᱤᱱ ᱠᱤᱱ ᱛᱟᱦᱮᱱᱟ᱾
ᱦᱳᱭ, ᱦᱳᱭ, ᱱᱮᱛᱟᱨ ᱢᱟ ᱵᱟᱦᱨᱮ ᱫᱤᱥᱚᱢ ᱜᱮ ᱟᱹᱰᱤ ᱜᱟᱱ ᱵᱚᱱ ᱪᱟᱞᱟᱜ ᱠᱟᱱᱟ᱾ ᱱᱚᱜᱼᱚᱭ ᱱᱚᱝᱠᱟ ᱪᱟᱥ ᱵᱟᱥ ᱥᱳᱢᱚᱭ ᱨᱮ ᱵᱟᱭ ᱦᱩᱭᱩᱜᱼᱟ, ᱛᱚ ᱮᱱᱠᱷᱟᱱ ᱵᱟᱹᱨᱦᱮ ᱫᱤᱥᱚᱢ ᱪᱟᱞᱟᱜ ᱦᱩᱭᱩᱜ ᱠᱟᱱᱟ ᱦᱳᱭ ᱥᱮ,
ᱟᱫᱚ ᱞᱟᱡᱽ ᱛᱚ ᱵᱟᱭ ᱵᱟᱛᱟ ᱟᱥᱮ ᱡᱮ ᱪᱟᱥ ᱵᱟᱝ ᱦᱩᱭ ᱠᱟᱱᱟ, ᱡᱮ ᱵᱟᱸ ᱵᱟᱹᱭᱟᱹ ᱨᱮ ᱛᱤᱦᱤᱧ ᱫᱚ ᱵᱟᱝ ᱨᱮᱸᱜᱮᱡᱽᱡᱤᱧᱟᱹ, ᱚᱱᱠᱟ ᱞᱮᱠᱟ ᱵᱟᱝ ᱛᱚ ᱵᱟ?
ᱦᱳᱭ,
ᱦᱮᱸ ᱪᱟᱥ ᱵᱟᱝ ᱦᱩᱭ ᱞᱮᱱ ᱠᱷᱟᱱᱡ ᱟᱨ ᱥᱩᱫᱩ ᱪᱟᱥ ᱮᱠᱟᱞᱟ ᱠᱟᱛᱮ ᱦᱚᱛ ᱫᱤᱱ ᱫᱚ ᱵᱟᱝ ᱪᱟᱞᱟᱜᱼᱟ ᱥᱮ, ᱴᱟᱠᱟ ᱯᱚᱭᱥᱟ ᱦᱚᱸ ᱠᱟᱹᱴᱤᱡ ᱞᱟᱹᱠᱛᱤ ᱠᱟᱱᱟ, ᱱᱮᱛᱟᱨ ᱫᱚ ᱰᱤᱡᱤᱴᱟᱞ ᱡᱩᱜᱽ ᱦᱮᱡ ᱠᱟᱱᱟ ᱜᱚᱛᱟ ᱢᱳᱵᱟᱭᱤᱞ ᱠᱚᱛᱮ ᱦᱟᱱᱟ ᱜᱟᱲᱤ ᱵᱟᱹᱲᱤ ᱵᱷᱩᱣᱤ ᱨᱮᱱᱟᱜ ᱵᱮᱯᱟᱨ ᱢᱮᱱᱟᱜᱼᱟ ᱢᱮᱱᱟᱼᱟ, ᱚᱲᱟᱜ ᱠᱷᱚᱱᱟᱜ ᱫᱚ ᱚᱠᱟᱨᱮ ᱯᱚᱭᱥᱟ ᱵᱟᱹ ᱧᱟᱢᱟ ᱩᱱᱟᱹᱜ ᱫᱚ ᱵᱟᱝ,
ᱦᱳᱭ, ᱟᱹᱨ ᱡᱚᱛᱚ ᱦᱚᱲ ᱜᱤ ᱵᱚᱱ ᱦᱩᱫᱤᱥᱟ ᱠᱤ ᱵᱚᱞᱮ, ᱡᱚᱛᱚ ᱦᱚᱲ ᱜᱤ ᱵᱚᱱ ᱦᱩᱫᱤᱥᱚᱜᱼᱟ, ᱩᱱᱤ ᱫᱚᱭ ᱜᱟᱹᱰᱤ ᱠᱮᱫᱟᱭ, ᱩᱱᱤ ᱫᱚ ᱱᱚᱣᱟᱭ ᱦᱟᱛᱟᱣ ᱠᱮᱫᱟ ᱚᱱᱟᱭ ᱦᱟᱛ ᱛᱟᱣ ᱠᱮᱫᱟ ᱟᱫᱚ ᱤᱧ ᱦᱚᱧ ᱦᱟᱛᱟᱣᱟ, ᱦᱳᱭ ᱥᱮ
ᱦᱮᱸ, ᱦᱮᱸ,
ᱟᱫᱚ ᱚᱱᱮ ᱚᱱᱟ ᱞᱮᱠᱟᱛᱮ,
ᱚᱱᱟ ᱠᱟᱛᱤ ᱜᱮ ᱢᱟᱱᱮ, ᱟᱵᱚ ᱫᱤᱥᱚᱢ ᱨᱮᱫᱚ ᱚᱱᱠᱟ ᱞᱮᱠᱟ ᱠᱟᱹᱢᱤ ᱠᱟᱡᱽ ᱫᱚ ᱵᱟᱹᱱᱩᱜᱼᱟ, ᱠᱟᱹᱢᱤ ᱫᱚ ᱢᱮᱱᱟᱜᱼᱟ ᱴᱷᱤᱠ ᱜᱮ ᱠᱤᱱᱛᱩ ᱯᱚᱭᱥᱟ ᱠᱚ ᱠᱟᱹᱴᱤᱡ ᱠᱚᱢ ᱧᱚᱜ ᱜᱮᱭᱟ ᱟᱨᱠᱤ, ᱵᱟᱦᱨᱮ ᱫᱤᱥᱚᱢ ᱪᱟᱞᱟᱣ ᱞᱮᱱᱠᱟᱱ ᱡᱟᱹᱞᱫᱤ ᱧᱚᱜ ᱯᱚᱭᱥᱟ ᱠᱚ ᱰᱷᱮᱨ ᱧᱚᱜ ᱜᱮᱭᱟ ᱵᱮᱛᱚᱱ ᱠᱚᱦᱚᱸ ᱮ ᱠᱟᱨᱚᱱ ᱛᱚ ᱵᱟᱦᱨᱮ ᱫᱤᱥᱚᱢ ᱜᱮ ᱵᱤᱥᱤ ᱠᱚ ᱪᱟᱞᱟᱜ ᱠᱟᱱᱟ ᱡᱟᱹᱱᱤᱡ ᱵᱟᱝ?
ᱦᱮᱸ ᱟᱞᱮ ᱴᱚᱴᱷᱟ ᱦᱚᱸ ᱟᱭᱢᱟ ᱜᱟᱱ ᱜᱤᱠᱩ ᱪᱟᱞᱟᱣ ᱵᱟᱲᱟᱣ ᱟᱠᱟᱱ ᱜᱮᱭᱟ, ᱠᱟᱨᱚᱱ ᱫᱚ ᱦᱩᱭᱩᱜᱽ ᱠᱟᱱᱟ ᱠᱤ ᱟᱞᱮ ᱥᱮᱱ ᱫᱚ ᱱᱟ ᱱᱟᱦᱟᱜ ᱚᱱᱠᱟ ᱵᱚᱪᱷᱚᱨ ᱨᱮ ᱢᱤᱫᱽ ᱫᱚᱢ ᱜᱮᱞᱮ ᱪᱟᱥᱟ, ᱟᱨ ᱚᱱᱟ ᱦᱚᱸ ᱱᱤᱨᱟᱹᱱ ᱪᱟᱥ ᱠᱚᱫᱚ ᱵᱟᱭ ᱦᱩᱭᱩᱜᱼᱟ, ᱟᱨ ᱱᱚᱣᱟ ᱵᱚᱨᱥᱟ ᱪᱟᱥ ᱨᱮᱦᱚᱸ ᱱᱮᱥ ᱢᱟ ᱱᱚᱜᱼᱚᱭ ᱩᱱᱟᱹᱜ ᱜᱟᱱ ᱞᱮ ᱠᱚᱭᱚᱜᱮᱜᱼᱟ ᱫᱟᱜᱽ ᱜᱮ ᱚᱱᱠᱟ ᱵᱟᱝ ᱞᱟᱜᱟᱣ ᱠᱟᱱ ᱠᱷᱟᱡ, ᱪᱟᱥ ᱫᱚ ᱚᱠᱟ ᱠᱷᱚᱡ ᱦᱩᱭᱩᱜᱼᱟ᱾ ᱟᱨ ᱱᱚᱜᱼᱚᱭ ᱞᱮ ᱟᱯᱷᱚᱨ ᱵᱟᱲᱟ ᱦᱟᱠᱟᱫᱟ ᱚᱱᱟ ᱦᱚᱸ ᱦᱩᱰᱤᱧ ᱜᱮᱭᱟ, ᱟᱫᱚ ᱫᱟᱜ ᱚᱱᱠᱟ ᱦᱩᱭᱩᱜᱼᱟ ᱛᱚᱵᱮ ᱥᱮ, ᱫᱟᱜ ᱢᱟᱭ ᱡᱟᱹᱲᱤᱭᱟᱜ ᱜᱮᱭᱟ ᱮᱱᱠᱷᱟᱱ ᱠᱷᱟᱹᱞᱤ ᱦᱚᱲ ᱞᱚᱦᱚᱫᱚᱜ ᱞᱮᱠᱟ᱾ ᱠᱷᱮᱛ ᱨᱮ ᱞᱟᱜᱟᱜ ᱞᱮᱠᱟᱭ ᱡᱟᱹᱲᱤᱭᱟ ᱛᱚᱵᱮ ᱥᱮᱵᱤᱱ ᱪᱟᱥᱚᱜᱼᱟ᱾
ᱦᱮᱸ ᱵᱚᱨᱚᱱ ᱱᱮᱥ ᱠᱷᱚᱱᱟᱜ ᱫᱤᱱ ᱠᱟᱞᱚᱢ ᱫᱚ ᱠᱟᱹᱴᱤᱡ ᱵᱷᱟᱜᱮ ᱧᱚᱜ ᱪᱟᱥ ᱦᱩᱭ ᱞᱮᱱᱟ ᱵᱟᱥᱮ?
ᱦᱳᱭ ᱟᱫᱚ ᱚᱱᱮᱞᱤᱧ ᱞᱟᱹᱭᱟ ᱠᱤ ᱥᱳᱢᱚᱭ ᱨᱮ ᱡᱩᱫᱤ ᱫᱟᱜᱟ ᱮᱱᱠᱷᱟᱱ ᱫᱚ ᱵᱷᱟᱹᱜᱤ ᱜᱤ ᱪᱟᱥ ᱫᱚ ᱦᱩᱭᱩᱜᱼᱟ ᱾ ᱟᱨ ᱡᱩᱫᱤ ᱥᱚᱢᱚᱭ ᱨᱮ ᱱᱚᱜᱼᱚᱭ ᱱᱚᱝᱠᱟ ᱵᱟᱭ ᱫᱟᱜ ᱟᱵᱚᱱᱟ ᱮᱱᱠᱷᱟᱱ ᱫᱚ ᱟᱹᱰᱤ ᱠᱚᱥᱴᱚ ᱦᱩᱭᱩᱜ ᱛᱟᱵᱚᱱᱟ᱾ ᱟᱨ ᱛᱚᱵᱮ ᱦᱩᱲᱩ ᱪᱟᱥ ᱥᱟᱶᱛᱮ ᱟᱨ ᱪᱤᱫ ᱠᱚᱯᱮ ᱪᱟᱥᱟ? ‌‍‍‍‍
ᱟᱞᱮ ᱫᱚ ᱥᱚᱵᱽᱡᱤ ᱠᱚᱞᱚ ᱦᱚᱸ ᱞᱮ ᱪᱟᱥ ᱫᱚᱞᱮ ᱥᱟᱪ ᱪᱟᱥ ᱜᱮᱭᱟ ᱦᱩᱲᱩ ᱦᱚᱸ ᱵᱟᱨ ᱫᱷᱟᱣ ᱞᱮ ᱪᱟᱥᱟ ᱟᱨᱠᱤ ᱫᱷᱚᱨᱚᱱ ᱦᱚᱸᱞᱮ ᱪᱟᱥ ᱜᱮᱭᱟ ᱾
ᱛᱚᱵᱮ ᱢᱟ ᱟᱯᱮ ᱥᱮᱱ ᱫᱚ ᱫᱟᱜᱽ ᱨᱮᱱᱟᱜ ᱠᱚᱥᱴᱚ ᱵᱟᱝ ᱢᱮᱱᱟᱜᱼᱟ ᱦᱮᱸᱥᱮ ᱪᱮᱫᱟᱜ ᱥᱮ ᱱᱚᱜᱼᱚᱭ ᱯᱮ ᱱᱤᱨᱚᱱ ᱦᱩᱲᱩ ᱦᱚᱸᱯᱮ ᱪᱟᱥᱟ ᱵᱚᱨᱥᱟ ᱦᱩᱲᱩ ᱦᱚᱸᱯᱮ ᱪᱟᱥᱟ᱾ ᱛᱚ ᱱᱤᱨᱚᱱ ᱦᱩᱲᱩ ᱪᱟᱥ ᱫᱚ ᱮᱢᱱᱤ ᱠᱟᱛᱷᱟ ᱫᱚ ᱵᱟᱝ ᱠᱟᱱᱟ ᱡᱟᱦᱟᱸ ᱫᱟᱜ ᱡᱩᱫᱤ ᱢᱮᱱᱟᱜᱼᱟ ᱠᱷᱮᱛ ᱚᱱᱠᱟ ᱫᱟᱜᱽ ᱤᱭᱟᱹ ᱨᱮ ᱾ ᱡᱟᱦᱟᱸ ᱠᱚ ᱢᱮᱱᱟ ᱡᱚᱨᱠᱟ ᱮᱲᱤᱭᱟ ᱨᱮ ᱦᱮᱸᱥᱮ᱾
ᱦᱮᱸ ᱦᱮᱸ ᱦᱮᱸ ᱦᱮᱸ ᱾
ᱛᱚ ᱡᱟᱦᱟᱸ ᱱᱤᱨᱟᱹᱱ ᱫᱤᱱ ᱦᱚᱸ ᱞᱚᱦᱚᱫ ᱜᱮ ᱛᱟᱦᱮᱱᱟ ᱥᱮᱢ ᱜᱤ ᱛᱟᱦᱮᱱᱟ ᱾ ᱛᱚ ᱚᱱᱮ ᱚᱱᱠᱟ ᱡᱟᱭ ᱜᱟ ᱨᱮᱫᱚ ᱦᱩᱭᱩᱜ ᱜᱮᱭᱟ ᱠᱟᱨᱚᱱ ᱚᱱᱮ ᱫᱟᱜᱽ ᱨᱮᱱᱟᱜ ᱠᱚᱥᱴᱚ ᱛᱚ ᱵᱟᱝ ᱟᱨ ᱩᱛᱩ ᱛᱮᱭᱟᱜ ᱠᱩ ᱛᱚᱵᱮ
ᱪᱮᱜ ᱵᱮᱱ ᱞᱟᱹᱭ ᱠᱮᱫᱟ ᱾
ᱩᱛᱩ ᱛᱤᱭᱟᱜ ᱠᱚᱫᱚ ᱾
ᱮᱸ ᱵᱟᱹᱞᱤᱧ ᱵᱩᱡ ᱫᱟᱲᱮᱭᱟᱫᱟ ᱟᱨᱠᱤ ᱾
ᱥᱚᱵᱽᱡᱤ ᱠᱩ ᱫᱚ ᱯᱮ ᱪᱟᱥᱟ ᱥᱮ ᱵᱟᱝ ᱜᱮ ᱾
ᱦᱮᱸ ᱥᱚᱵᱽᱡᱤ ᱠᱚᱦᱚᱸ ᱪᱟᱥ ᱦᱩᱭᱩᱜ ᱜᱮᱭᱟ ᱟᱨᱠᱤ ᱾ ᱥᱟᱢᱽᱢᱟᱨᱥᱟᱞ ᱠᱚ ᱢᱮᱱᱟᱜᱼᱟ ᱟᱨ ᱥᱚᱵᱽᱡᱤ ᱫᱚ ᱚᱱᱠᱟ ᱞᱮᱠᱟ ᱫᱚ ᱵᱟᱝ-ᱟ ᱟᱨᱠᱤ ᱚᱲᱟᱜ ᱨᱮ ᱥᱟᱢ ᱢᱟᱨᱥᱟᱞ ᱠᱚ ᱠᱚᱨᱟᱣ ᱵᱟᱲᱟ ᱦᱩᱭ ᱟᱠᱟᱱᱟ ᱚᱱᱟ ᱪᱟᱥ ᱦᱩᱭᱩᱜᱼᱟ ᱥᱚᱵᱽᱡᱤ ᱫᱚ ᱟᱨ ᱫᱷᱚᱨᱚᱱ ᱦᱚᱲ ᱫᱚ ᱠᱮᱱᱮᱞ ᱫᱟᱜ ᱞᱮ ᱧᱟᱢᱟ ᱟᱨᱠᱤ᱾ ᱵᱟᱹᱭᱦᱟᱹᱲ ᱢᱟᱱᱮ ᱜᱚᱴᱟ ᱫᱚ ᱵᱟᱞᱮ ᱪᱟᱥᱟ ᱫᱷᱚᱨᱚᱱ ᱫᱚ ᱡᱟᱜᱮ ᱾ ᱚᱱᱟ ᱠᱮᱱᱮᱞ ᱫᱟᱜ ᱡᱟᱦᱟᱸ ᱫᱷᱟᱨᱮ ᱫᱷᱟᱨᱮ ᱠᱚᱨᱮ ᱚᱱᱟ ᱠᱚ ᱪᱟᱥ ᱦᱩᱭᱩᱜᱼᱟ ᱾
ᱠᱮᱱᱮᱞ ᱠᱚ ᱢᱮᱱᱟᱜ ᱛᱮ ᱟᱯᱮᱥᱮᱱ ᱛᱟ ᱪᱟᱥ ᱨᱮᱦᱚᱸ ᱢᱟᱱᱮ ᱛᱟᱣ ᱟᱭᱢᱟ ᱵᱷᱟᱜᱤ ᱜᱮ ᱫᱟᱜ ᱯᱮ ᱧᱟᱢᱟ ᱟᱨ ᱡᱟᱦᱟᱸ ᱨᱮ ᱠᱮᱱᱮᱞ ᱠᱚ ᱵᱟᱝ ᱢᱮᱱᱟᱜᱼᱟ ᱛᱚ ᱱᱟᱦᱟᱜ
ᱦᱮᱸ
ᱚᱱᱟ ᱤᱭᱟᱹᱛᱮ ᱛᱷᱚᱲᱟ ᱵᱚᱱ ᱠᱚᱥᱴᱚᱜ ᱜᱮᱭᱟ ᱦᱮᱸ ᱥᱮ ᱾
ᱚᱱᱠᱟ ᱟᱯᱮ ᱫᱤᱥᱚᱢ ᱥᱮᱫ ᱫᱚ ᱚᱱᱟ ᱥᱟᱵᱢᱟᱨᱥᱟᱞ ᱠᱚ ᱵᱟᱠᱚ ᱠᱚᱨᱟᱣ ᱟᱠᱟᱫ ᱛᱮ ᱢᱟᱴᱷ ᱠᱚᱨᱮ ᱠᱚ ᱠᱚᱨᱟᱣ ᱫᱚ ᱾
ᱥᱟᱵᱢᱟᱨᱥᱟᱞ ᱠᱚᱫᱚ ᱵᱟᱝ ᱢᱮᱱᱟᱜᱼᱟ ᱢᱮᱱᱠᱷᱟᱱ ᱦᱮᱸ ᱚᱱᱟ ᱡᱟᱦᱟᱸ ᱥᱚᱨᱠᱟᱨᱮ ᱮᱢ ᱟᱠᱟᱜ ᱵᱚᱱᱟ ᱱᱤᱛᱚᱜ ᱥᱳᱞᱟᱨ ᱛᱮ ᱫᱟᱜ ᱦᱤᱡᱩᱜ ᱚᱱᱮ ᱚᱱᱟ ᱱᱟᱦᱟᱜ ᱢᱮᱱᱟᱜᱼᱟ ᱠᱟᱹᱴᱤᱡ ᱦᱳᱭᱥᱮ ᱾ ᱟᱫᱚ ᱚᱱᱟ ᱢᱮᱱᱟᱜ ᱦᱚᱸ ᱚᱱᱟ ᱦᱚᱸ ᱥᱳᱢᱚᱭ ᱥᱳᱢᱚᱭ ᱠᱚᱨᱮ ᱱᱟᱦᱟᱜ ᱫᱟᱜ ᱵᱟᱭ ᱦᱤᱡᱩᱜᱼᱟ ᱥᱮᱫᱤᱧ ᱞᱟᱹᱭᱟ ᱵᱚᱞᱮ ᱡᱮᱢᱚᱱ ᱱᱚᱜᱼᱚᱭ ᱫᱩᱸᱫᱷᱦᱩ ᱠᱮᱜᱼᱟᱭ ᱨᱤᱢᱤᱞ ᱠᱮᱜᱼᱟᱭ ᱾ ᱛᱚ ᱱᱟᱦᱟᱜ ᱚᱱᱟ ᱠᱚᱫᱚ ᱫᱟᱜ ᱵᱟᱭ ᱦᱤᱡᱩᱜᱼᱟ ᱚᱱᱟ ᱫᱚ ᱠᱟᱨᱚᱱ ᱥᱤᱛᱩᱝ ᱛᱮᱥᱮ ᱾
ᱦᱮᱸ ᱦᱮᱸ ᱥᱮᱛᱩᱝ ᱥᱮ ᱟ ᱚᱱᱟ ᱛᱮᱫᱚ ᱪᱟᱥ ᱠᱚᱫᱚ ᱵᱟᱝ ᱜᱟᱱᱚᱜ-ᱟ ᱳᱭ ᱧᱩ ᱟᱨ ᱡᱚᱢ ᱜᱮ ᱾ ᱟᱨ ᱛᱩᱯᱩ ᱵᱟᱲᱟ ᱠᱚᱜᱮ ᱜᱟᱱᱚᱜᱼᱟ ᱾
ᱡᱚᱢ ᱜᱮ ᱚᱱᱟ ᱦᱚᱸ ᱛᱩᱯᱩ ᱵᱟᱲᱟ ᱠᱚ ᱞᱟᱹᱜᱤᱫ ᱵᱮᱱ ᱞᱟᱹᱭᱮᱜᱼᱟ ᱮᱱᱠᱷᱟᱱ ᱚᱱᱟ ᱢᱟ ᱟᱹᱰᱤ ᱜᱷᱟᱹᱲᱤᱡ ᱦᱟᱸᱜ ᱠᱚᱭᱚᱜ ᱦᱚᱨ ᱦᱩᱭᱩᱜᱼᱟ ᱠᱟᱨᱚᱱ ᱪᱮᱫ ᱦᱩᱭᱩᱜᱼᱟ ᱾ ᱚᱱᱟ ᱫᱚ ᱵᱟᱹᱭ ᱵᱟᱹᱭᱛᱮ ᱫᱟᱜ ᱦᱤᱡᱩᱜ ᱠᱟᱱᱟ ᱛᱚ ᱾
ᱦᱮᱸ ᱦᱮᱸ ᱦᱮᱸ ᱾
ᱟᱫᱚ ᱚᱱᱟ ᱤᱭᱟᱹᱛᱮ ᱚᱱᱟ ᱫᱟᱜ ᱵᱟᱹᱴᱤ ᱛᱷᱟᱹᱨᱤ ᱫᱚ ᱟᱹᱰᱤ ᱜᱟᱱ ᱜᱮ ᱵᱚᱞᱮ ᱟᱨ ᱛᱩᱯᱩ ᱵᱟᱲᱟ ᱫᱚ ᱦᱟᱸᱜ ᱚᱱᱟ ᱥᱮᱛᱟᱜ ᱠᱷᱚᱡ ᱡᱩᱫᱤ ᱟᱛᱟᱝ ᱠᱟᱜ ᱵᱮᱱ ᱦᱟᱸᱜ ᱾
ᱛᱚ ᱱᱟᱦᱟᱜ ᱦᱩᱭᱩᱜ ᱜᱮᱭᱟ ᱾
ᱟᱨ ᱤᱭᱟᱹ ᱥᱚᱨᱠᱟᱨ ᱠᱷᱚᱱᱟᱜ ᱚᱱᱟ ᱴᱟᱭᱤᱢ ᱠᱚᱞ ᱨᱮᱱᱟᱜ ᱵᱮᱵᱚᱥᱛᱷᱟ ᱵᱟᱠᱚ ᱠᱚᱨᱟᱣ ᱟᱠᱟᱫᱟ ᱾
ᱚᱱᱠᱟ ᱵᱟᱝ ᱢᱮᱱᱟᱜᱼᱟ ᱠᱟᱨᱚᱱ ᱟᱞᱮ ᱥᱮᱱ ᱫᱚ ᱟᱹᱰᱤ ᱜᱟᱱ ᱚᱱᱟ ᱪᱟᱹᱴᱟᱹᱱᱤ ᱜᱮ ᱩᱰᱩᱠᱚᱜ ᱛᱟᱦᱮᱸᱱᱟ ᱢᱟᱱᱮ ᱵᱳᱨᱤᱤᱱ ᱦᱩᱭᱱᱟ ᱛᱚ ᱟᱫᱚ ᱱᱟᱦᱟᱜ ᱵᱚᱨᱥᱟ ᱫᱤᱱ ᱫᱚ ᱴᱷᱤᱠ ᱜᱮᱼᱱᱟᱦᱟᱜ ᱫᱟᱜ ᱩᱰᱩᱠᱚᱜ ᱟᱭ ᱟᱫᱚ ᱤᱱᱟᱹ ᱛᱟᱭᱳᱢ ᱫᱚ ᱱᱟᱦᱟᱜ ᱟᱫᱚ ᱱᱟᱦᱟᱜ ᱱᱚᱝᱠᱟ ᱱᱤᱨᱚᱱᱫᱤᱱ ᱛᱤᱭᱟᱹᱜᱚᱜ ᱛᱟᱵᱚᱱᱟ ᱟᱫᱚ ᱱᱤᱨᱚᱱᱫᱤᱱ ᱛᱤᱭᱟᱹᱜᱻᱛᱤᱭᱟᱹᱜ ᱫᱚ ᱟᱫᱚ ᱦᱟᱱᱮ ᱱᱟᱦᱟᱜ ᱮᱠᱫᱚᱢ ᱫᱟᱜᱼᱜᱮ ᱵᱟᱝ ᱩᱰᱩᱠᱚᱜᱼᱟ ᱟᱹᱰᱤ ᱡᱩᱨ ᱡᱩᱨ ᱵᱚᱱ ᱰᱷᱟᱠ
ᱦ ᱦᱸ ᱛᱟᱦᱚᱞᱮ ᱟᱯᱮ ᱥᱮᱫ ᱫᱚ ᱱᱟᱦᱟᱜ ᱵᱤᱨ ᱠᱚᱦᱚᱸ ᱚᱱᱠᱟ ᱞᱮᱠᱟ ᱫᱚ ᱵᱟᱹᱱᱩᱜᱼᱟ ᱥᱟᱨᱡᱚᱢᱵᱤᱨ ᱠᱚ ᱟᱨᱠᱤ
ᱥᱟᱨᱡᱚᱢ ᱵᱤᱨ ᱠᱚᱫᱚ ᱢᱮᱱᱟᱜ ᱜᱮᱭᱟ ᱠᱟᱨᱚᱱ ᱟᱭᱢᱟ ᱥᱟᱺᱜᱤᱧ ᱨᱮ ᱢᱟᱱᱮ ᱟᱭᱢᱟ ᱜᱮᱞᱮ ᱥᱟᱺᱜᱤᱧᱚᱜᱼᱟ ᱞᱟᱹᱭᱭᱟᱞᱤᱧ ᱠᱷᱟᱱ ᱵᱟ ᱠᱷᱟᱱ ᱫᱚ ᱛᱤᱨᱤᱥ ᱠᱤᱞᱳᱢᱤᱴᱟᱹᱨ ᱪᱚᱞᱞᱤᱥ ᱠᱤᱞᱳᱢᱤᱴᱟᱹᱨ
ᱦᱚᱻ ᱢᱟᱱᱮ ᱥᱟᱺᱜᱤᱧ ᱧᱚᱜ ᱜᱮᱭᱟ ᱟᱨᱠᱤ ᱟᱞᱮ ᱥᱮᱫ ᱫᱚ ᱯᱩᱨᱟᱹ ᱵᱤᱨ ᱵᱤᱨ ᱫᱤᱥᱚᱢ ᱦᱚᱲ ᱟᱞᱮᱫᱚ ᱵᱤᱨ ᱵᱷᱤᱛᱤᱨ ᱞᱮ ᱚᱲᱟᱜ ᱛᱟᱞᱮ ᱟᱨᱠᱤ
ᱛᱚᱵᱮ ᱢᱟᱸ ᱟᱯᱮ ᱢᱟᱸ ᱵᱤᱨ ᱫᱤᱥᱚᱢ ᱦᱚᱲ ᱠᱷᱟᱱ ᱫᱚ ᱟᱭᱢᱟ ᱠᱤᱪᱷᱩ ᱱᱮᱛᱟᱨ ᱢᱟᱸ ᱡᱚᱢ ᱠᱚ ᱤᱭᱟᱹ ᱡᱮᱢᱚᱱ ᱩᱛᱩ ᱛᱮᱭᱟᱜ ᱞᱤᱧ ᱞᱟᱹᱭᱟ ᱵᱚᱞᱮ
ᱦᱮᱸ ᱦᱮᱸ ᱟᱹᱰᱤ ᱠᱚ ᱚᱱᱟᱜᱮᱛᱚᱞᱤᱤᱧ ᱞᱟᱹᱭᱫᱟ ᱩᱫᱽ ᱯᱩᱴᱠᱟᱹ ᱠᱚ ᱱᱤᱛᱚᱜ ᱫᱚ ᱟᱹᱰᱤ ᱡᱟᱹᱥᱛᱤ ᱜᱮᱠᱚ ᱡᱟᱱᱟᱢᱚᱜ ᱠᱟᱱᱟ ᱥᱮ ᱢᱟᱱᱮ ᱱᱤᱛᱚᱜᱜ ᱢᱟᱱᱮ ᱟᱥᱟᱲ ᱵᱚᱸᱜᱟ ᱫᱚ ᱟᱞᱮ ᱫᱚ ᱥᱚᱵᱽᱡᱤ ᱥᱮ ᱩᱛᱩ ᱛᱮᱫᱚ ᱩᱱᱟᱹᱜ ᱮᱴᱟ ᱫᱚ ᱵᱟᱞᱮ ᱠᱚᱥᱴᱚᱜ ᱛ ᱩᱫᱽ ᱯᱩᱨᱠᱟᱹ ᱵᱤᱵᱷᱤᱱᱱᱚ ᱨᱚᱠᱚᱢ ᱩᱽ ᱢᱮᱱᱟᱜᱼᱟ ᱟᱹᱜᱩᱭ ᱵᱮᱱ ᱩᱛᱩᱭ ᱵᱮᱱ ᱥᱚᱢᱚᱭ ᱠᱟᱛᱮᱫ ᱪᱟᱞᱟᱣ ᱫᱟᱲᱮᱭᱟᱜ ᱠᱷᱟᱡ ᱜᱮ ᱟᱨᱠᱤ
ᱦᱳᱭ ᱦᱳᱭ ᱟᱞᱮ ᱢᱟᱸ ᱚᱱᱟ ᱩᱫ ᱯᱩᱴᱠᱟᱹ ᱞᱟᱹᱜᱤᱫ ᱦᱚᱸ ᱜᱟᱹᱰᱤ ᱠᱚ ᱨᱤᱡᱟᱵᱷ ᱠᱟᱛᱮᱫ ᱠᱚ ᱪᱟᱞᱟᱜ ᱛᱟᱦᱮᱱᱟ ᱟᱞᱮ ᱟᱹᱛᱩ ᱠᱚᱨᱮ ᱠᱟᱨᱚᱱ ᱟᱞᱮ ᱥᱮᱫ ᱚᱱᱠᱟ ᱵᱟᱝ ᱧᱟᱢᱚᱜᱼᱟᱥᱮ ᱟᱫᱚ ᱚᱱᱮ ᱵᱚᱱ ᱞᱟᱹᱭ ᱞᱮᱠᱟ ᱡᱟᱦᱟᱱ ᱡᱤᱱᱤᱥ ᱵᱟᱝ ᱧᱟᱢᱚᱜᱼᱟ᱾ ᱛᱚ ᱚᱱᱟ ᱫᱚ ᱡᱚᱢ ᱥᱟᱫ ᱢᱟᱱᱮ ᱡᱟᱦᱟᱸ ᱨᱮᱜᱮ ᱟᱸᱡᱚᱢᱟᱢ ᱡᱟᱦᱟᱸ ᱥᱤᱡᱮᱱ ᱛᱟᱦᱮᱱᱟ ᱟᱫᱚ ᱵᱚᱱ ᱞᱟᱹᱭᱟ ᱠᱤ ᱡᱟᱦᱟᱸᱨᱮ ᱡᱩᱫᱤ ᱟᱞᱮ ᱦᱚᱸ ᱢᱤᱫ ᱫᱤᱱ ᱜᱟᱱ ᱩᱛᱩ ᱞᱮ ᱧᱟᱢ ᱞᱮᱠᱷᱟᱡ ᱦᱳᱭ ᱥᱮ ᱟᱫᱚ ᱟᱞᱮ ᱥᱮᱫ ᱫᱚ ᱱᱚᱭ ᱱᱚᱝ ᱱᱚᱝᱠᱟ ᱚᱲᱟᱜ ᱚᱲᱟᱜ ᱢᱮᱸ ᱱᱚᱝᱠᱟ ᱯᱚᱭᱥᱟ ᱠᱚ ᱮᱢᱚᱜᱼᱟ ᱟᱨ ᱜᱟᱹᱰᱤ ᱠᱚ ᱨᱤᱡᱟᱵᱟ ᱟᱨ ᱚᱱᱟ ᱛᱮᱠᱚ ᱪᱟᱞᱟᱜᱼᱟ ᱵᱤᱨ᱾ ᱛᱮ ᱩᱫ ᱦᱟᱞᱟᱝ ᱦᱩᱭᱱᱟ ᱥᱟᱠᱟᱢ ᱦᱮᱡ ᱦᱩᱭᱱᱟ ᱥᱮ ᱫᱟᱹᱛᱟᱹᱱ ᱠᱚ ᱯᱮᱴᱮᱡ ᱦᱩᱭᱱᱟ ᱠᱟᱨᱚᱱ ᱱᱮᱛᱟᱨ ᱫᱚ ᱟᱭᱢᱟ ᱩᱫ ᱦᱩᱭᱱᱟ ᱯᱩᱴᱠᱟᱹ ᱦᱩᱭᱱᱟ ᱟᱨᱦᱚᱸ ᱮᱢᱟᱱ ᱛᱮᱭᱟᱜ ᱵᱤᱨ ᱨᱮᱫᱚ ᱟᱭᱢᱟ ᱨᱚᱠᱚᱢᱟᱜ ᱩᱫ ᱠᱚ ᱧᱟᱢᱚᱜᱼᱟ ᱦᱳᱭ ᱥᱮ᱾
ᱦᱮᱸ ᱦᱮᱸ ᱦᱮᱸ, ᱟᱸᱜ ᱟᱞᱮ ᱥᱮᱫ ᱦᱚᱸ ᱠᱤᱱᱛᱩ ᱩᱫ ᱩᱫ ᱦᱟᱞᱟᱝ ᱫᱚᱠᱚ ᱦᱤᱡᱩᱜᱼᱟ ᱜᱟᱹᱰᱤ ᱛᱮᱜᱮ᱾
ᱦᱳᱭ ᱟᱯᱮ ᱡᱟᱦᱟᱸ ᱩᱫ ᱯᱮ ᱮᱸ ᱟᱭᱢᱟ ᱡᱟᱱᱟᱢᱚᱜ ᱛᱟᱯᱮ ᱛᱮᱱᱟᱦᱟᱜ ᱟᱫᱚ ᱚᱱᱟ ᱫᱚ ᱡᱚᱢ ᱥᱩᱢᱩᱝ ᱜᱮᱯᱮ ᱟᱹᱜᱩᱭ ᱛᱟᱦᱮᱸᱱᱟ ᱠᱤ ᱟᱹᱠᱷᱨᱤᱧ ᱦᱚᱸᱯᱮ ᱟᱹᱠᱷᱨᱤᱧ ᱛᱟᱦᱮᱸᱱᱟ?
ᱟᱞᱮ ᱫᱚ ᱟᱹᱠᱷᱨᱤᱧ ᱫᱚ ᱩᱱᱟᱹᱜ ᱫᱚ ᱵᱟᱞᱮ ᱟᱹᱠᱷᱨᱤᱧᱟ ᱟᱹᱠᱷᱨᱤᱧ ᱜᱮᱭᱟ ᱠᱚ ᱟᱨᱠᱤ᱾ ᱟᱸ ᱟᱞᱮ ᱫᱚ ᱡᱚᱢ ᱞᱟᱹᱜᱤᱫ ᱜᱮᱞᱮ ᱟᱹᱜᱩᱭᱟ ᱟᱨᱠᱤ ᱮᱠᱷᱟᱡ ᱦᱟᱱᱟᱴᱟᱜ ᱦᱟᱹᱱᱟ ᱢᱚᱛᱟᱢ ᱩᱫ ᱵᱮᱱ ᱧᱮᱞ ᱠᱟᱜᱼᱟ?
ᱦᱳᱭ ᱦᱳᱭ᱾
ᱦᱟᱸᱱᱮ ᱢᱚᱛᱟᱢ ᱩᱫ ᱫᱚᱞᱮ ᱵᱚᱨᱚᱱ ᱞᱮ ᱟᱹᱠᱷᱨᱤᱧᱟ ᱚᱱᱟ ᱫᱚ ᱢᱟᱱᱮ ᱢᱤᱫ ᱫᱷᱟᱣ ᱛᱮᱜᱮ ᱟᱹᱰᱤ ᱚᱠᱚᱡ ᱢᱤᱫ ᱴᱷᱮᱠᱟ ᱜᱟᱱ ᱡᱟᱱᱟᱢᱚᱜᱼᱟ ᱥᱮ ᱟᱫᱚ ᱩᱱᱟᱹᱜ ᱡᱚᱢ ᱵᱟᱝ ᱥᱚᱢᱵᱷᱚᱵᱽ᱾ ᱠᱚ ᱚᱱᱟ ᱫᱚ ᱟᱹᱠᱷᱨᱤᱧ ᱵᱟᱲᱟ ᱦᱩᱭᱩᱜᱼᱟ, ᱮᱢᱱᱤ ᱡᱟᱦᱟᱸ ᱯᱟᱴᱠᱟ ᱩᱫ ᱠᱚ ᱡᱟᱱᱟᱢᱚᱜᱼᱟ ᱥᱮ ᱚᱱᱟ ᱠᱚᱫᱚ ᱩᱛᱩ ᱞᱟᱹᱜᱤᱫ ᱜᱮ ᱟᱨᱠᱤ᱾
ᱦᱩᱸ ᱟᱞᱮᱥᱮᱱ ᱦᱚᱸ ᱡᱟᱦᱟᱸ ᱠᱚ ᱞᱟᱹᱭᱟ ᱵᱟᱹᱲᱜᱮ ᱠᱚᱨᱮ ᱡᱟᱱᱟᱢᱚᱜ ᱛᱟᱦᱮᱸᱱᱟ ᱵᱟᱹᱫ ᱥᱟᱫᱟᱢ ᱩᱫ ᱟᱨ ᱪᱮᱫ ᱵᱤᱱ ᱞᱟᱹᱭ ᱠᱮᱜᱼᱟ ᱚᱨᱛᱩᱫ ᱩᱫ ᱟᱨᱚ ᱢᱤᱫᱴᱮᱱ ᱢᱩᱪᱤ ᱥᱩᱨᱤ ᱩᱫᱽ᱾
ᱟᱨ ᱪᱮᱫ ᱵᱮᱱ ᱞᱟᱹᱭ ᱠᱮᱫᱟ?
ᱢᱩᱪᱤ ᱪᱷᱩᱲᱤ ᱩᱫ᱾
ᱦᱮᱸ ᱦᱮᱸ ᱢᱩᱴᱦᱤᱣ ᱪᱷᱟᱹᱲᱤ ᱩᱫ᱾
ᱦᱳᱭ ᱮᱱᱮᱸ ᱤᱱᱟᱹ ᱠᱩᱜᱤ ᱟᱫᱚ ᱢᱩᱨᱪᱤ ᱪᱷᱩᱲᱤ ᱩᱫ ᱢᱟ ᱱᱮᱛᱟᱨ ᱦᱩᱲᱩ ᱠᱚᱵᱚᱱ ᱨᱚᱦᱚᱭᱟ ᱜᱟᱹᱪᱷᱤ ᱠᱚᱵᱚᱱ ᱛᱩᱫᱟ᱾ ᱯᱤᱰᱷᱟᱹ ᱠᱚᱨᱮ ᱡᱟᱱᱟᱢᱚᱜ ᱛᱟᱦᱮᱸᱱᱟ ᱚᱱᱟ ᱦᱚᱸ᱾ ᱫᱟᱜ ᱟᱭ ᱥᱤᱥᱤᱨᱟᱭ ᱛᱚᱵᱮ ᱟᱱᱮᱡ ᱛᱚ ᱟᱨ ᱵᱟᱝᱠᱷᱟᱱ ᱵᱟᱭ ᱫᱟᱜ ᱞᱤᱠᱷᱟᱡ ᱫᱚ ᱪᱤᱠᱟ ᱠᱟᱛᱮᱜ ᱦᱩᱭᱩᱜᱼᱟ ᱦᱳᱭᱥᱮ᱾
ᱦᱮᱸ ᱦᱮᱸ ᱟᱨ ᱢᱩᱪᱤ ᱪᱷᱟᱹᱨᱤ ᱩᱫ ᱫᱚ ᱵᱩᱱᱩᱢ ᱨᱮᱦᱚᱸᱛᱚ ᱡᱟᱱᱟᱢᱚᱜ ᱜᱮᱭᱟ᱾
ᱦᱳᱭ ᱟᱫᱚ ᱟᱞᱮᱥᱮᱱ ᱫᱚ ᱵᱩᱱᱩᱢ ᱥᱮᱱ ᱫᱚ ᱩᱱᱟᱹᱜ ᱵᱟᱝ ᱠᱚ ᱪᱟᱞᱟᱜᱼᱟ ᱠᱟᱨᱚᱱ ᱢᱟᱱᱮ ᱢᱤᱫᱴᱮᱡ ᱵᱚᱛᱚᱨ ᱢᱮᱱᱟᱜ ᱟᱥᱮ ᱩᱫ ᱠᱩ ᱦᱟᱞᱟᱝ ᱫᱚ ᱛᱷᱚᱲᱟ ᱨᱤᱥᱠᱤ ᱜᱤᱭᱟ᱾
ᱦᱚᱭ᱾ ᱦᱮᱸ ᱦᱮᱸ, ᱵᱤᱧ ᱠᱚ ᱢᱮᱱᱟᱜ ᱠᱚᱣᱟ ᱵᱟᱝ?
ᱦᱳᱭ ᱢᱮᱱᱟᱠᱚ ᱩᱫ ᱠᱚᱫᱚ ᱡᱮᱢᱚᱱ ᱜᱟᱡᱟᱲ ᱜᱟᱡᱟᱲ ᱠᱚᱨᱮᱜᱮ ᱦᱩᱭᱩᱜ ᱛᱟᱦᱮᱸᱱᱟ᱾
ᱦᱮᱸ ᱦᱮᱸ᱾
ᱟᱫᱚ ᱚᱱᱮ ᱚᱱᱟ ᱞᱮᱠᱟᱛᱮ ᱢᱟᱱᱮ ᱜᱟᱡᱟᱲ ᱠᱚᱨᱮ ᱥᱮᱛᱟᱜ ᱚᱱᱟ ᱫᱚ ᱵᱷᱳᱨ ᱵᱷᱳᱨ ᱠᱚ ᱪᱟᱞᱟᱜ ᱛᱟᱦᱮᱸᱱᱟ ᱥᱮ ᱚᱨ ᱛᱩᱫ ᱩᱫ ᱵᱩᱛᱟᱢ ᱩᱫ ᱠᱩ ᱧᱟᱢ ᱫᱚ ᱟᱫᱚ ᱠᱟᱨᱚᱱ ᱦᱩᱭᱩᱜ ᱠᱟᱱᱟ ᱟᱵᱮᱱ ᱡᱩᱫᱤ ᱧᱩᱛ ᱧᱩᱛ ᱠᱚᱨᱮ ᱵᱮᱱ ᱪᱟᱞᱟᱜᱼᱟ ᱥᱮ ᱜᱤᱫᱽᱨᱟᱹ ᱠᱚᱵᱮᱱ ᱠᱩᱞ ᱠᱟᱠᱚᱣᱟ ᱛᱚ ᱠᱟᱹᱴᱤᱡ ᱪᱤᱱᱛᱟᱹ ᱛᱟᱦᱮᱸᱱᱟ ᱥᱮ᱾ ᱵᱟᱝᱵᱚᱱ ᱡᱚᱢᱟ ᱵᱟᱵᱟ ᱩᱵ ᱠᱚ ᱦᱮᱸᱥᱮ? ᱟᱭᱢᱟ ᱡᱟᱭᱜᱟ ᱨᱮ ᱱᱤᱛᱳᱜ ᱧᱮᱞᱚᱜ ᱠᱟᱱᱟ ᱟᱹᱰᱤ ᱜᱟᱱ ᱦᱚᱲ ᱦᱳᱭ ᱟᱫᱚ ᱠᱤᱨᱤᱧ ᱦᱚᱸ ᱵᱚᱞᱮ ᱚᱱᱮ ᱞᱤᱧ ᱞᱟᱹᱭᱟ ᱠᱤ ᱵᱚᱞᱮ ᱡᱟᱦᱟᱸ ᱡᱤᱱᱤᱥ ᱵᱟᱝ ᱧᱟᱢᱚᱜᱼᱟ ᱚᱱᱟ ᱠᱚᱫᱚ ᱠᱤᱨᱤᱧ ᱟᱠᱷᱨᱤᱧ ᱦᱚᱸ ᱟᱹᱰᱤ ᱜᱟᱱ ᱠᱚ ᱫᱚᱨ ᱛᱟᱦᱮᱱᱟ᱾
ᱦᱮᱸ ᱟᱹᱰᱤ ᱫᱚᱨ, ᱱᱚᱛᱮ ᱫᱚ ᱢᱟᱱᱮ ᱟᱞᱮ ᱫᱚ ᱵᱤᱨ ᱫᱤᱥᱚᱢ ᱥᱮ, ᱚᱱᱟ ᱠᱟᱹᱴᱤᱡ ᱚᱱᱟ ᱯᱟᱴᱠᱟ ᱩᱜ ᱠᱚᱫᱚ ᱪᱷᱚ ᱚᱱᱟ ᱢᱩᱪᱟᱹᱫ ᱠᱷᱚᱡ ᱡᱟᱦᱟᱸ ᱵᱮᱱ ᱞᱟᱹᱭ ᱠᱮᱫ ᱚᱱᱟ ᱠᱚᱫᱚ ᱵᱟᱠᱚ ᱟᱹᱠᱷᱨᱤᱧᱟ ᱟᱹᱠᱷᱨᱤᱧ ᱟᱠᱚ ᱟᱹᱰᱤ ᱠᱚᱢ ᱵᱟᱠᱚ ᱦᱟᱛᱟᱣᱟ ᱚᱱᱟ ᱫᱚ᱾ ᱢᱟᱱᱮ ᱡᱚᱛᱚ ᱦᱚᱲ ᱠᱚ ᱡᱚᱢ ᱯᱟᱹᱨᱠᱟᱹᱣ ᱟᱠᱟᱱᱟ ᱟᱨᱠᱤ, ᱠᱤᱱᱛᱩ ᱦᱟᱱᱟ ᱢᱚᱛᱟᱢ ᱩᱫ ᱫᱚ ᱫᱮᱠᱳ ᱫᱮᱠᱳ ᱦᱚᱸᱠᱚ ᱦᱟᱛᱟᱣᱟ ᱫᱟᱢ ᱜᱟ ᱴᱤᱡ ᱫᱚᱨ ᱛᱷᱟ ᱛᱟᱦᱮᱱᱟ ᱠᱟᱹᱴᱤᱡ ᱯᱚᱭᱥᱟ ᱦᱚᱸ ᱦᱩᱭᱚᱜᱼᱟ᱾
ᱦᱳᱭ᱾
ᱦᱚ, ᱛᱟ ᱱᱤᱭᱟᱹ ᱵᱟᱨ ᱩᱫ ᱵᱮᱱ ᱡᱚᱢ ᱵᱟᱲᱟ ᱞᱮᱫ ᱥᱮ ᱵᱟᱝ ᱯᱩᱴᱠᱟᱹ ᱠᱚ ᱯᱩᱴᱠᱟᱹ ᱟᱹᱰᱤ ᱡᱳᱨ ᱠᱚ ᱞᱮᱴᱚ ᱠᱚ ᱥᱤᱵᱤᱞᱟ᱾
ᱟᱹᱣᱨᱤ ᱟᱞᱮ ᱥᱮᱱ ᱫᱚ ᱱᱟᱦᱟᱜ ᱟᱹᱣᱨᱤ᱾ ᱵᱟᱝ ᱡᱚᱢ ᱦᱚᱸ ᱵᱟᱝ ᱦᱩᱭ ᱠᱟᱱᱟ ᱟᱨ ᱚᱱᱠᱟ ᱟᱹᱣᱨᱤ ᱠᱚ ᱟᱹᱜᱩᱭᱟ ᱱᱟᱦᱟᱜ ᱦᱳᱭ ᱥᱮ᱾ ᱢᱟᱱᱮ ᱪᱟᱞᱟᱣ ᱞᱮᱱᱟ ᱠᱚ ᱛᱷᱚᱲᱟ ᱫᱤᱱ ᱞᱟᱦᱟᱛᱮ ᱟᱫᱚ ᱟᱞᱮᱨᱮᱱ ᱫᱚ ᱵᱟᱝ ᱠᱚ ᱪᱟᱞᱟᱣ ᱞᱮᱱᱟ ᱟᱫᱚ ᱵᱟᱝ ᱠᱚ ᱮᱢᱚᱜ ᱛᱟᱦᱮᱸᱱᱟ ᱥᱮ᱾
ᱦᱮᱸ ᱦᱮᱸ ᱦᱮᱸ᱾ ᱚ ᱟᱯᱮ ᱥᱮᱫ ᱫᱚ ᱟᱹᱰᱤ ᱥᱟᱫ ᱛᱚ ᱡᱟᱦᱟᱸᱭ ᱟᱹᱜᱩᱭᱟ ᱩᱱᱤ ᱫᱚ ᱦᱟᱹ ᱴᱤᱧ ᱫᱚ ᱩᱱᱟᱹᱜ ᱮᱠᱴᱟ ᱫᱚ ᱵᱟᱭ ᱦᱟᱹᱴᱤᱧᱟ ᱟᱨᱠᱤ᱾
ᱦᱳᱭ ᱢᱟᱱᱮ ᱠᱟᱨᱚᱱ ᱪᱤᱫ ᱦᱩᱭᱩᱜ ᱠᱟᱱᱟ ᱥᱮ ᱟᱵᱚ ᱦᱚᱲ ᱨᱮ ᱟᱹᱰᱤ ᱦᱤᱝᱥᱟᱹ ᱢᱮᱱᱟᱜᱼᱟ᱾
ᱦᱮᱸ ᱟᱹᱰᱤ ᱡᱳᱨ ᱚᱱᱟ ᱠᱷᱟᱹᱛᱤᱨ ᱛᱮ ᱟᱵᱚ ᱫᱚ ᱞᱟᱛᱟᱨ ᱨᱮᱜᱮ ᱢᱮᱱᱟᱜ ᱵᱚᱱᱟ ᱮᱠᱷᱚᱱᱳ᱾
ᱵᱟᱝᱠᱚ ᱮᱢᱚᱜᱼᱟ ᱡᱚᱢ ᱥᱟᱫᱷ ᱦᱚᱸ ᱵᱟᱝᱠᱚ ᱵᱩᱡᱷᱟᱹᱣᱟ ᱠᱤ ᱡᱟ ᱩᱰᱤᱡ ᱵᱚᱱ ᱮᱢᱟᱣᱟᱠᱚᱣᱟ ᱢᱮᱱ ᱚᱱᱠᱟ ᱦᱚᱸ ᱵᱟᱝᱠᱚ ᱞᱟᱹᱭ ᱛᱟᱦᱮᱸᱱᱟ ᱟᱫᱚ ᱚᱱᱠᱟ ᱫᱚ ᱠᱚᱭ ᱦᱚᱸᱛᱚ ᱵᱮᱥ ᱵᱟᱝ ᱦᱩᱭᱩᱜ ᱠᱟᱱᱟ ᱪᱮᱫᱟᱜ ᱮᱢ ᱠᱚᱭᱮᱭᱟ ᱦᱚᱲ᱾
ᱦᱮᱸ ᱚᱵᱚᱥᱥᱳᱭ ᱚᱵᱚᱥᱥᱳᱭ᱾ ᱦᱮᱸ᱾ ᱜᱟᱹᱰᱤ ᱛᱮᱦᱚᱸ ᱟᱞᱮ ᱥᱮᱫ ᱦᱚᱸᱠᱚ ᱦᱟᱞᱟᱝ ᱫᱚᱠᱚ ᱦᱤᱡᱩᱜ ᱜᱮᱭᱟ ᱧᱮᱞ ᱦᱩᱭᱟ ᱠᱟᱱᱟ ᱠᱩᱞᱤ ᱵᱟᱲᱟ ᱠᱚᱣᱟᱞᱮ, ᱟᱫᱚ ᱠᱚ ᱞᱟᱹᱭ ᱵᱟᱲᱟᱭ ᱜᱮᱭᱟ ᱥᱟᱺᱜᱤᱧ ᱫᱤᱥᱚᱢ ᱚᱠᱚᱭ ᱠᱚ ᱞᱟᱹᱭ-ᱟ, ᱟᱵᱤᱱ ᱡᱟᱠ ᱟᱞᱮ ᱫᱚ ᱚᱱᱟ ᱵᱟᱨᱚᱱ ᱯᱷᱟᱨᱚᱱ ᱫᱚ ᱵᱟᱹᱱᱩᱜᱼᱟ ᱛᱚ ᱵᱤᱨ ᱨᱮᱱᱟᱜ ᱡᱤᱱᱤᱥ ᱠᱟᱱᱟ ᱛᱤᱭᱟᱹ ᱡᱟᱦᱟᱸᱭ ᱧᱟᱢ ᱟᱠᱚ ᱦᱟᱞᱟᱝ ᱠᱟᱛᱮᱫ ᱠᱚ ᱤᱫᱤᱭᱟ ᱟᱨᱠᱤ᱾
ᱦᱳᱭ ᱦᱳᱭ᱾
ᱚᱸ ᱥᱟᱛ ᱟᱨ ᱡᱟᱦᱟᱸ ᱯᱮᱲᱟ ᱠᱚ ᱢᱮᱱᱟᱜ ᱠᱚ ᱛᱟᱞᱮᱭᱟ ᱥᱟᱺᱜᱤᱧᱚᱜ ᱨᱮ ᱩᱱᱠᱩ ᱦᱚᱸᱞᱮ ᱤᱫᱤᱭᱟ ᱠᱚ ᱜᱮ ᱢᱟᱡᱮ ᱥᱟᱡᱮ ᱵᱟᱥ ᱛᱮ ᱠᱳᱞ ᱟᱞᱮ ᱵᱟᱠᱷᱟᱡᱽ ᱫᱚ ᱪᱟᱞᱟᱜ ᱟᱞᱮ ᱤᱫᱤ ᱦᱚᱴᱚ᱾ ᱚᱠᱟ ᱨᱮ ᱠᱚ ᱧᱟᱢ-ᱟ ᱩᱱᱠᱩ ᱦᱚᱸ, ᱡᱟᱦᱟᱸ ᱥᱮᱫ ᱵᱟᱝ ᱡᱟᱱᱟᱢᱚᱜᱼᱟ, ᱦᱮ ᱵᱟᱝ?
ᱦᱳᱭ, ᱟᱫᱚ ᱚᱱᱮ ᱠᱚ ᱞᱟᱹᱭ ᱞᱮᱠᱟ ᱥᱟᱺᱜᱤᱧ ᱠᱷᱚᱱ ᱵᱤᱱ ᱪᱟᱞᱟᱜᱼᱟ, ᱛᱚ ᱮᱱ ᱛᱚ ᱮᱱ ᱵᱟᱝᱠᱚ ᱮᱢ ᱞᱟᱹᱜᱤᱫᱚᱜᱼᱟ ᱟᱫᱚ ᱚᱱᱮ ᱚᱱᱟ ᱠᱚ ᱠᱟᱨᱚᱱ ᱦᱩᱭᱩᱜ ᱠᱟᱱᱟ᱾ ᱟᱨ ᱡᱟᱣ ᱧᱟᱢᱚᱜᱼᱟ ᱚᱱᱟ ᱢᱟ ᱡᱚᱢ ᱦᱩᱭᱩᱜ ᱠᱟᱱ ᱜᱮᱭᱟ᱾
ᱟ᱾